ᱦᱮᱞᱳ ᱾
ᱦᱮᱸ ᱞᱟᱹᱭ ᱢᱮ ᱜᱚᱝᱠᱮ, ᱦᱮᱸ ᱟᱸᱡᱚᱢᱚᱜ ᱠᱟᱱᱟ ᱢᱚᱡᱽ ᱜᱮ ᱾
ᱟᱪᱪᱷᱟ ᱡᱚᱦᱟᱨ ᱜᱮ ᱾
ᱡᱚᱦᱟᱨ ᱜᱮ ᱾
ᱟᱨ ᱟᱹᱞᱤᱧ ᱫᱚ ᱦᱟᱸᱜ ᱯᱟᱦᱤᱞᱤ ᱵᱟᱨ ᱱᱚᱣᱟ ᱮᱯ ᱨᱮᱞᱤᱧ ᱡᱚᱭᱮᱱᱮᱜᱼᱟ ᱛᱮᱦᱮᱧ ᱜᱮ ᱾
ᱚ ᱦᱮᱸ ᱢᱤᱫᱴᱮᱱ ᱪᱮᱸᱬᱮ ᱨᱮᱭᱟᱜ ᱱᱚᱭᱮᱥ ᱦᱤᱡᱩᱜ ᱠᱟᱱᱟ ᱵᱟᱝ ᱚᱱᱟ ᱱᱚᱭᱮᱥ ᱠᱚᱫᱚ ᱵᱟᱝ ᱪᱟᱞᱩᱜᱼᱟ ᱦᱮᱸ ᱾
ᱟᱪᱪᱷᱟ ᱟᱪᱪᱷᱟ ᱾
ᱦᱮᱸ ᱛᱚ ᱚᱱᱟ ᱠᱚᱵᱮᱱ ᱫᱷᱮᱭᱟᱱᱟᱜᱼᱟ ᱛᱚᱢ ᱛᱷᱚᱲᱟ ᱾
ᱯᱩᱨᱟᱹ ᱥᱟᱸᱛ ᱢᱚᱦᱚᱞ ᱨᱮ ᱢᱟᱱᱮ ᱫᱚᱨᱠᱟᱨ ᱾
ᱦᱮᱸ ᱥᱟᱸᱛ ᱢᱚᱦᱚᱞ ᱨᱮ ᱫᱚᱨᱠᱟᱨ ᱾
ᱟᱪᱪᱷᱟ ᱾
ᱦᱩᱸ, ᱦᱩᱸ ᱾ ᱛᱚ ᱢᱤᱫᱴᱮᱱ ᱵᱷᱤᱰᱭᱳ ᱦᱟᱸᱜ ᱢᱮᱱᱟᱜ ᱠᱟᱫᱟ, ᱮᱢ ᱢᱮᱱᱟᱜ ᱠᱟᱫᱟ ᱦᱟᱸᱜ ᱚᱱᱟᱨᱮ ᱦᱟᱸᱜ ᱧᱮᱞ ᱵᱮᱱ ᱦᱟᱸᱜ ᱾ ᱪᱮᱫᱮᱠᱟ ᱨᱩᱴ ᱨᱮᱜᱩᱞᱮᱥᱚᱱ ᱢᱮᱱᱟᱜᱼᱟ ᱾
ᱦᱮ ᱸ ᱦᱮᱸ ᱾
ᱦᱮᱸ ᱡᱟᱛᱮ ᱩᱱᱠᱩᱣᱟᱜ ᱢᱟᱱᱮ ᱨᱮᱠᱚᱨᱰᱤᱝ ᱛᱮ ᱥᱩᱵᱤᱫᱟ ᱦᱩᱭᱩᱜ ᱾
ᱦᱮᱸ, ᱦᱚᱸ ᱾
ᱚᱱᱟ ᱛᱮᱜᱮ ᱨᱩᱞ ᱨᱮᱜᱩᱞᱮᱥᱚᱱ ᱠᱚ ᱮᱢ ᱠᱟᱫᱟ ᱠᱚ ᱾ ᱟᱫᱚ ᱦᱮᱸ ᱤᱱᱠᱟᱢ ᱫᱚ ᱦᱩᱭᱩᱜ ᱠᱟᱱᱟ᱾ ᱱᱤᱛᱚᱝ ᱫᱚ ᱵᱷᱟᱜᱤ ᱜᱮ ᱦᱩᱭᱩᱜ ᱠᱟᱱᱟ᱾
ᱟᱪᱪᱷᱟ ᱾
ᱛᱚᱵᱮ ᱞᱟᱹᱭ ᱵᱮᱱ ᱚᱞᱚᱜ ᱯᱟᱲᱦᱟᱜ ᱠᱚᱫᱚ ᱥᱮ ᱪᱮᱫ ᱞᱮᱠᱟ ᱥᱮ ᱪᱟᱥᱵᱟᱥ?
ᱦᱚᱸ ᱚᱞᱚᱜ ᱯᱟᱲᱦᱟᱜ ᱠᱚᱦᱚ ᱪᱟᱹᱞᱩ ᱟᱠᱟᱱ ᱜᱮᱭᱟ ᱾
ᱦᱩᱸ ᱟᱨ ᱟᱹᱵᱤᱱ ᱫᱚ?
ᱦᱟᱸᱻ ᱟᱹᱞᱤᱧ ᱫᱚ ᱚᱞᱚᱜ ᱯᱟᱲᱦᱟᱣ ᱫᱚ ᱵᱟᱹᱜᱤ ᱦᱩᱭ ᱟᱠᱟᱱᱟ ᱮᱠᱷᱚᱱ ᱫᱚ
ᱦᱩᱸ ᱾
ᱦᱮᱸ ᱮᱠᱷᱚᱱ ᱫᱚ ᱠᱟᱹᱢᱤ ᱠᱚᱜᱮ ᱰᱤᱡᱤᱴᱮᱞ ᱣᱟᱨᱠ ᱡᱟᱦᱟᱸ
ᱟᱪᱪᱷᱟ ᱪᱮᱫ ᱪᱮᱫ ᱠᱚᱵᱮᱱ ᱠᱟᱹᱢᱤ ᱠᱟᱱᱟ ᱮᱱᱠᱷᱟᱱ?
ᱠᱟᱹᱢᱤ ᱫᱚ ᱚᱜᱼᱚᱭ ᱱᱤᱭᱟᱹ ᱨᱮᱦᱚᱸ ᱚᱸᱭ ᱠᱟᱹᱢᱤ ᱦᱩᱭᱩᱜ ᱠᱟᱱᱟ ᱟᱨ ᱟᱨ ᱢᱤᱫᱴᱮᱱ ᱤᱭᱟᱹ ᱨᱮ ᱠᱟᱹᱢᱤ ᱦᱩᱭᱩᱜ ᱠᱟᱱᱟ᱾ ᱚᱱᱟ ᱨᱮᱦᱚᱸ ᱚᱱᱟ ᱦᱚᱸ ᱰᱤᱡᱤᱴᱮᱞ ᱠᱟᱱ ᱜᱮᱭᱟ ᱾
ᱟᱪᱪᱷᱟ ᱾ ᱚᱱᱟ ᱫᱚ ᱪᱮᱫ ᱚᱱᱟ ᱫᱚ ᱪᱮᱫ ᱯᱞᱟᱴᱯᱷᱨᱚᱢ ᱦᱟᱸᱜ ᱚᱱᱟ ᱫᱚ ᱾
ᱚᱱᱟ ᱫᱚ ᱯᱞᱟᱴᱯᱷᱚᱨᱚᱢ ᱟᱹᱞᱤᱧ ᱦᱟᱸᱜ ᱯᱷᱳᱱ ᱟᱞᱤᱧ ᱱᱚᱨᱢᱮᱞ ᱯᱷᱳᱱ ᱨᱮ ᱚᱱᱟ ᱨᱮ ᱫᱚᱞᱤᱧ ᱞᱟᱹᱭ ᱟᱵᱮᱱᱟ ᱦᱟᱸᱜ ᱱᱤᱭᱟᱹ ᱨᱮᱫᱚ ᱞᱟᱹᱭ ᱫᱚ ᱵᱟᱝ ᱜᱟᱱᱚᱜᱼᱟ ᱦᱟᱸᱜ ᱾
ᱠᱟᱨᱚᱱ ᱱᱤᱭᱟᱹ ᱨᱮᱱᱟᱜ ᱫᱚ ᱨᱩᱞ ᱫᱚ ᱫᱚᱥᱨᱟ ᱨᱚᱠᱚᱢ ᱦᱮᱸ ᱾ ᱛᱚ ᱟᱪᱪᱷᱟ ᱚᱱᱛᱮ ᱫᱟᱜ ᱠᱚᱫᱚ ᱫᱟᱜ ᱡᱟᱹᱲᱤ ᱠᱚᱫᱚ ᱪᱮᱫ ᱞᱮᱠᱟ?
ᱫᱟᱜ ᱡᱟᱹᱲᱤ ᱠᱚ ᱫᱟᱜᱮᱫ ᱜᱮᱭᱟ ᱟᱨ ᱥᱤᱛᱩᱝ ᱦᱟᱸᱜ ᱵᱩᱡᱷᱟᱹᱜ ᱠᱟᱱᱟ ᱱᱚᱝᱠᱟ ᱦᱟᱸᱜ ᱫᱟᱜ ᱧᱩ
ᱚ ᱛᱚ ᱦᱩᱲᱩ ᱨᱚᱦᱚᱭ ᱠᱚᱫᱚ ᱮᱠᱷᱚᱱ ᱟᱹᱣᱨᱤᱜ-ᱟ ᱦᱟᱸ
ᱦᱮᱸ
ᱦᱩᱲᱩ ᱨᱚᱦᱚᱭ ᱠᱚᱫᱚ ᱟᱣᱹᱨᱤᱭᱟᱜ-ᱟ ᱮᱠᱷᱚᱱ ᱫᱚ
ᱦᱳᱭ ᱱᱤᱛᱚᱜ ᱫᱚ ᱨᱚᱦᱚᱭ ᱠᱚᱫᱚ ᱟᱣᱹᱨᱤᱭᱟᱜ-ᱟ
ᱟᱪᱪᱷᱟ
ᱦᱩᱸ
ᱟᱞᱮᱥᱮᱫ ᱦᱚᱸ ᱱᱚᱛᱮ ᱦᱚᱸ ᱟᱹᱣᱨᱤᱭᱟ ᱟ ᱫᱟᱜ ᱫᱚ ᱮᱠᱷᱚᱱ ᱟᱹᱣᱨᱤ ᱫᱟᱜᱟᱭ ᱛᱚ
ᱦᱩᱸ
ᱦᱩᱸ ᱛᱚᱵᱮ ᱚᱱᱛᱮᱱᱟᱜ ᱠᱟᱞᱪᱟᱨ ᱠᱚᱫᱚ ᱪᱮᱫ ᱞᱮᱠᱟ ᱮᱠᱷᱚᱱᱳ ᱠᱟᱞᱪᱟᱨ ᱠᱚᱫᱚ ᱟᱵᱚᱣᱟᱜ ᱡᱟᱦᱟᱸ ᱥᱟᱱ -ᱛᱷᱟᱞᱤ ᱠᱟᱞᱪᱟᱨ ᱠᱚ ᱡᱟᱦᱟᱸ ᱛᱟᱦᱮᱱᱟ ᱚᱱᱟ ᱠᱚ ᱢᱮᱱᱟᱜ ᱜᱮᱭᱟ ᱥᱮ ᱟᱹᱣᱨᱤᱼᱟ ᱢᱟᱱᱮ ᱪᱟᱵᱟᱭᱮᱱᱟ
ᱠᱟᱞᱪᱟᱨ ᱠᱚᱫᱚ ᱱᱚᱣᱟ ᱟᱵᱚᱣᱟᱜ ᱤᱭᱟᱹ ᱠᱚᱜᱮ ᱡᱟᱦᱟᱸ
ᱦᱮᱸ ᱟᱵᱚᱣᱟᱜ ᱴᱨᱮᱰᱤᱥᱚᱱ ᱡᱟᱦᱟᱸ
ᱦᱟᱸ ᱟᱣᱟᱡᱽ ᱛᱟᱹᱵᱤᱱ ᱠᱟᱹᱡ ᱤᱭᱟᱹ ᱤᱭᱟᱹ ᱤᱭᱟᱹᱜ ᱠᱟᱱᱟ ᱪᱮᱫ ᱠᱚ ᱢᱮᱱᱟ ᱨᱩᱠᱟᱹ ᱨᱩᱠᱟᱹ ᱫᱷᱟᱨᱟᱜ ᱠᱟᱱᱟ
ᱚ ᱱᱤᱛᱟᱹᱜ ᱱᱤᱛᱚᱜ ᱦᱤᱡᱩᱜ ᱠᱟᱱᱟ?
ᱦᱮᱸ
ᱦᱮᱸ
ᱦᱤᱛᱳ ᱠᱤᱞᱤᱭᱟᱨ ᱟᱸᱡᱚᱢᱚᱜ ᱠᱟᱱᱟ?
ᱦᱮᱸ ᱟᱵᱮᱱᱟᱜ ᱫᱚ ᱠᱤᱞᱤᱭᱟᱨ ᱟᱸᱡᱚᱢᱚᱜ ᱠᱟᱱᱟ
ᱦᱩᱸ ᱜᱮ ᱠᱟᱞᱪᱟᱨ ᱠᱚᱢᱟ ᱟᱵᱚᱣᱟᱜ ᱱᱚᱣᱟ ᱟᱵᱚ ᱥᱟᱱᱛᱟᱲ ᱥᱚᱢᱟᱡᱽ ᱨᱮ ᱡᱟᱦᱟᱸ ᱠᱚ ᱢᱮᱱᱟᱜ-ᱟ
ᱦᱮᱸ
ᱚᱱᱟ ᱠᱚᱜᱮ
ᱢᱮᱱᱟᱜ ᱜᱮᱭᱟ ᱮᱠᱷᱚᱱ ᱫᱚ
ᱚ ᱡᱟᱦᱟᱸ ᱞᱮᱠᱟ ᱟᱵᱚ ᱫᱚ ᱥᱟᱱᱛᱟᱲ ᱠᱟᱱᱟ ᱵᱚᱥᱮ ᱟᱵᱚ ᱫᱚ ᱡᱟᱦᱟᱸ ᱞᱮᱠᱟ ᱢᱟᱜᱽ ᱵᱚᱸᱜᱟ ᱯᱷᱟᱹᱜᱩᱱ ᱵᱟᱦᱟ ᱠᱚ ᱵᱚᱸᱜᱟᱜ-ᱟ ᱱᱚᱣᱟ ᱠᱚ ᱥᱚᱦᱨᱟᱭ ᱠᱚ ᱠᱟᱨᱟᱢ ᱠᱟᱨᱟᱢ ᱠᱚ ᱟᱵᱚᱣᱟᱜ ᱱᱚᱣᱟ ᱠᱟᱞᱪᱟᱨ ᱨᱮ ᱢᱟ ᱢᱮᱱᱟᱜ ᱜᱮᱭᱟ᱾
ᱦᱳᱭ ᱦᱳᱭ
ᱦᱮᱸ ᱟᱯᱮᱫᱚ ᱚᱱᱛᱮ ᱫᱚ ᱪᱮᱫ ᱪᱮᱫ ᱠᱟᱞᱪᱟᱨ ᱠᱚᱯᱮ ᱢᱟᱱᱟᱣᱟ?
ᱠᱟᱞᱪᱟᱨ ᱠᱚᱫᱚ ᱡᱚᱛᱚ ᱜᱮ ᱡᱟᱦᱟᱸ ᱟᱵᱚ ᱥᱟᱱᱛᱟᱲᱟᱜ ᱡᱟᱦᱟᱸ ᱡᱟᱦᱟᱸ ᱚᱱᱟ ᱠᱚᱫᱚ ᱢᱮᱱᱟᱜ ᱜᱮᱭᱟ᱾ ᱟᱫᱚ ᱱᱚᱛᱮ ᱫᱚ ᱟᱞᱮ ᱯᱟᱥᱴᱟ ᱫᱚ ᱟᱻ ᱞᱟᱦᱟᱛᱮ ᱞᱮᱠᱟ ᱫᱚ ᱢᱟᱱᱮ ᱠᱚᱢ ᱦᱮᱡ ᱠᱟᱱᱟ ᱠᱚᱢ ᱦᱮᱡ ᱠᱟᱱᱟ ᱞᱟ ᱛᱮ ᱡᱟᱦᱟᱸ ᱨᱟᱹᱥᱠᱟᱹ ᱠᱚ ᱛᱟᱦᱮᱸ ᱠᱟᱱᱟ ᱢᱟᱱᱮ ᱚᱱᱟ ᱠᱚᱫᱚ ᱤᱭᱟᱹ ᱦᱮᱡ ᱠᱟᱱᱟ ᱠᱚᱢ ᱦᱮᱡ ᱠᱟᱱᱟ
ᱚ
ᱛᱚᱚᱱᱛᱮ ᱪᱤᱠᱤᱥᱥᱟ ᱢᱟᱱᱮ ᱤᱭᱟᱹ ᱠᱚ ᱦᱮᱞ ᱥᱮᱱᱴᱟᱨ ᱠᱚ ᱥᱩᱨ ᱨᱮᱜᱮ ᱢᱮᱱᱟᱜ ᱟ ᱥᱮ ᱥᱟᱺᱜᱤᱧ
ᱦᱚᱸ ᱟᱫᱷᱮ ᱠᱚᱫᱚ ᱥᱩᱨ ᱨᱮ ᱢᱮᱱᱟᱜ-ᱟ ᱟᱫᱮ ᱠᱚᱫᱚ ᱥᱟᱺᱜᱤᱧ ᱠᱚᱨᱮ ᱢᱮᱱᱟᱜ-ᱟ᱾
ᱚ ᱪᱤᱠᱤᱥ ᱪᱤᱠᱤᱛᱥᱟ ᱠᱚᱫᱚ ᱪᱮᱫ ᱞᱮᱠᱟ ᱴᱷᱤᱠ ᱜᱮ ᱦᱩᱭᱩᱜ ᱠᱟᱱᱟ
ᱪᱮᱫ ᱪᱤᱠᱤᱥ-ᱟ
ᱦᱮᱸ
ᱦᱳᱭ ᱪᱤᱠᱤᱥᱥᱟ ᱱᱟᱯᱟᱭ ᱜᱮ ᱦᱩᱭᱩᱜ ᱠᱟᱱᱟ᱾ ᱰᱚᱠᱴᱚᱨ ᱠᱚᱦᱚᱸ ᱱᱚᱰᱮ ᱠᱚᱢ ᱥᱮ ᱠᱚᱢ ᱮᱠ ᱫᱚ ᱠᱤᱞᱳᱢᱤᱴᱟᱨ ᱦᱩᱭᱩᱜᱼᱟ, ᱦᱩᱸ ᱩᱸᱦ ᱰᱟᱠᱴᱚᱨ ᱜᱷᱚᱨ ᱢᱮᱱᱟᱜᱼᱟ ᱟᱨ ᱦᱟᱱᱛᱮ ᱫᱚᱥ ᱯᱟᱸᱫᱽᱨᱚ ᱠᱤᱞᱳᱢᱤᱴᱟᱨ ᱚᱱᱟ ᱠᱚᱨᱮ ᱫᱚ ᱟᱥᱯᱟᱛᱟᱞ ᱠᱚ ᱢᱮᱱᱟᱜᱼᱟ᱾
ᱦᱚ,
ᱩᱸᱦ
ᱱᱚᱛᱮ ᱦᱚᱸ ᱥᱩᱨ ᱫᱚ ᱥᱩᱨ ᱨᱮᱜᱮ ᱢᱮᱱᱟᱜ ᱟᱠᱟᱫᱟ,
ᱦᱩᱸ
ᱩᱸ ᱥᱩᱨ ᱨᱮᱜᱮ ᱢᱮᱱᱟᱜᱼᱟ, ᱥᱟᱛᱚ ᱪᱤᱠᱤᱛᱼᱥᱟ ᱦᱚᱸᱛᱚ ᱴᱷᱤᱠ ᱜᱮ ᱦᱩᱭᱩᱜ ᱠᱟᱱᱟ᱾ ᱵᱟᱲᱤᱡ ᱫᱚ ᱵᱟᱝ, ᱩᱦᱩᱸ
ᱟᱪᱪᱷᱟ,
ᱟᱸ ᱡᱟᱦᱟᱸᱱᱟᱜ ᱞᱟᱹᱴᱩ ᱥᱚᱢᱚᱥᱥᱟ ᱦᱩᱭᱩᱜ ᱠᱷᱟᱡ ᱛᱚᱠᱷᱚᱱ ᱫᱚ ᱞᱟᱹᱴᱩ ᱪᱤᱠᱤᱛᱥᱟ ᱤᱭᱟᱹ ᱠᱚᱨᱮ ᱪᱟᱞᱟᱣ ᱦᱩᱭᱩᱜ ᱛᱮ ᱪᱟᱞᱟᱜ ᱛᱮᱠᱚ ᱛᱚᱵᱮ ᱛᱤᱠᱤᱱ ᱡᱚᱢᱟᱜ ᱫᱚ ᱦᱩᱭᱮᱱᱟ, ᱥᱮ ᱟᱹᱣᱨᱤ?
ᱛᱤᱠᱤᱱ ᱡᱚᱢᱟᱜ ᱫᱚ ᱟᱹᱣᱨᱤ ᱭᱟᱜᱼᱟ, ᱦᱩᱸ ᱚᱱᱟ ᱫᱚ ᱮᱠ ᱵᱟᱡᱮ ᱯᱚᱨᱮ ᱜᱮ ᱦᱟᱸᱜ᱾
ᱚᱻ ᱟᱯᱮ ᱥᱮᱫ ᱫᱚ ᱚᱸᱠᱟ ᱥᱮᱛᱟᱜ ᱨᱮᱫᱚᱜ ᱥᱮᱛᱟᱜ, ᱦᱮᱸ ᱟᱞᱮ ᱟᱞᱮ ᱦᱚᱸ ᱚᱸᱠᱟ ᱜᱤ, ᱱᱤᱭᱟᱹ ᱱᱚᱝᱠᱟᱱ ᱥᱩᱢᱚᱭ ᱦᱚᱸᱠᱚ ᱡᱚᱢᱟ᱾ ᱡᱟᱨ ᱡᱮᱢᱚᱱ ᱥᱚᱢᱚᱭ ᱦᱩᱭᱩᱜᱼᱟ ᱚᱸᱠᱟ,
ᱟᱪᱪᱷᱟ,
ᱟ ᱥᱮᱛᱟᱜ ᱵᱟᱥᱠᱮᱭᱟᱜ ᱫᱚ ᱡᱚᱢ ᱦᱩᱭ ᱠᱟᱱᱟ᱾
ᱦᱟᱻᱳᱭ ᱟ ᱢᱟᱱᱮ ᱟᱞᱮ ᱥᱮᱫ ᱫᱚ ᱩᱸ ᱫᱟᱠᱟ ᱜᱮᱞᱮ ᱫᱟᱠᱟᱭᱟ ᱯᱮ ᱵᱮᱲᱟ ᱫᱟᱠᱟᱭ ᱟᱞᱮ ᱢᱟᱱᱮ ᱯᱮ ᱵᱮᱲᱟ ᱫᱚ ᱵᱟᱝ ᱜᱮ ᱵᱟᱨ ᱵᱮᱲᱟ ᱥᱮᱛᱟᱜ ᱢᱤᱫ ᱫᱷᱟᱹᱣ ᱟᱨ ᱟᱹᱭᱩᱵ ᱮᱮᱞᱮ ᱫᱟᱠᱟᱭᱟ ᱟᱞᱮ᱾ ᱦᱳᱭ᱾
ᱦᱮᱸ ᱟᱞᱮ ᱥᱮᱜ ᱦᱚᱸ ᱱᱚᱝᱠᱟ ᱜᱮ᱾
ᱚᱦ,
ᱛᱚ ᱠᱷᱮᱛ ᱥᱮᱫ ᱫᱚ ᱮᱠᱷᱚᱱ ᱢᱟᱱᱮ ᱪᱟᱞᱟᱣ ᱵᱟᱝ ᱦᱩᱭ ᱠᱟᱱᱟ, ᱮᱠ ᱮᱠᱷᱚᱱ ᱟᱹᱣᱨᱤᱭᱟᱜ-ᱟ ᱫᱟᱜ
ᱦᱳᱭ ᱵᱮᱥᱛᱮ ᱵᱟᱝ ᱫᱟᱜ ᱟᱠᱟᱜᱼᱟ, ᱥᱮ ᱛᱚ ᱚᱱᱟ ᱛᱮ᱾ ᱱᱤᱛᱚᱜ ᱢᱟ ᱪᱟᱥ ᱵᱟᱥ ᱫᱤᱱ ᱥᱮᱴᱮᱨᱮᱱᱟ ᱾
ᱦᱩᱸ,
ᱦᱩᱸ
ᱛᱚᱵᱮ ᱟᱫᱚ ᱟᱨ ᱪᱮᱫ ᱠᱚᱵᱤᱱ ᱠᱟᱹᱢᱤ ᱵᱟᱲᱟᱭᱮᱫᱟ ᱥᱮ ᱚᱞᱚᱜ ᱯᱟᱲᱦᱟᱜ ᱪᱟᱹᱞᱩᱜ ᱪᱟᱹᱞᱩᱜ ᱠᱟᱱ ᱜᱮᱭᱟ?
ᱦᱚᱸ ᱚᱞᱚᱜ ᱯᱟᱲᱦᱟᱣ ᱠᱚᱜᱮ ᱪᱟᱹᱞᱩ ᱟᱠᱟᱱᱟ ᱱᱤᱛᱚᱜ ᱢᱟ᱾
ᱪᱟᱞᱩᱜ ᱠᱟᱱ ᱜᱮᱭᱟ ᱦᱮᱸ,
ᱦᱮᱸᱻᱣᱟᱸ,
ᱦᱚᱭ ᱛᱚᱜ ᱟᱨ ᱚᱱᱛᱮ ᱫᱚ ᱪᱟᱥ ᱵᱟᱥ ᱪᱮᱜ ᱞᱮᱠᱟ? ᱢᱟᱱᱮ ᱫᱚᱢᱮ ᱜᱮ ᱵᱷᱟᱹᱜᱤ ᱜᱮ ᱦᱩᱭᱩᱜ-ᱟ ᱥᱮ
ᱦᱚᱸ ᱚᱝ ᱵᱷᱟᱹᱜᱤ ᱜᱮ ᱦᱩᱭᱩᱜ-ᱟ᱾
ᱵᱷᱟᱜᱤ ᱜᱮ, ᱟᱫᱚ ᱪᱮᱜ ᱪᱮᱜ ᱯᱮ ᱪᱟᱥ ᱛᱮ ᱚᱱᱛᱮ?
ᱱᱚᱛᱮ ᱫᱚ ᱡᱟᱹᱥᱛᱤ ᱫᱚ ᱦᱩᱲᱩ ᱜᱮ᱾ ᱦᱩᱲᱩ ᱟᱨ ᱦᱩᱸ,
ᱦᱚᱸᱜ, ᱟᱞᱮ ᱥᱮᱫ ᱫᱚ ᱦᱩᱲᱩ ᱦᱚᱸ ᱟᱨ ᱟᱹᱞᱩ, ᱯᱮᱸᱭᱟᱡᱽ, ᱯᱩᱥᱛᱩ, ᱥᱩᱨᱥᱟᱹ,
ᱱᱤᱭᱟᱹ ᱠᱚᱫᱚ ᱦᱩᱭᱩᱜ ᱛᱮ ᱵᱷᱟᱹᱜᱮ ᱜᱮᱠᱚ ᱪᱟᱥ ᱫᱟ᱾
ᱦᱳᱭ ᱱᱚᱛᱮ ᱦᱚᱸ ᱪᱟᱥ ᱵᱟᱥ ᱦᱚᱲ ᱦᱚᱸ ᱢᱮᱱᱟᱜ ᱠᱚᱜᱮᱭᱟ ᱩᱛᱩ ᱠᱚ ᱠᱚ ᱪᱟᱥ ᱜᱮᱭᱟ, ᱵᱟᱜᱟᱱ
ᱦᱩᱸ ᱦᱩᱸ
ᱟᱫᱚ ᱦᱩᱲᱩ ᱪᱟᱥ ᱫᱚ ᱵᱮᱥᱤ
ᱦᱳᱭ ᱦᱩᱲᱩ ᱪᱟᱥ ᱫᱚ ᱱᱮᱥ ᱜᱮᱦᱟᱜ ᱱᱚᱜ-ᱚᱭ ᱦᱟᱸᱜ ᱱᱤᱛᱳᱜ ᱦᱟᱸᱜ ᱱᱚᱣᱟ ᱢᱟᱹᱦᱱᱟᱹ ᱦᱟᱸᱜ ᱫᱟᱜ ᱦᱟᱸᱜ ᱫᱟᱜ ᱞᱮᱠᱟ ᱮᱱᱠᱷᱟᱱ ᱦᱟᱸᱜ ᱯᱩᱨᱟᱹ ᱪᱟᱥ ᱦᱟᱸᱜ ᱥᱟᱹᱨᱫᱤ ᱠᱚᱜ-ᱟ᱾
ᱦᱮᱸ-ᱟ ᱟᱫᱚᱢ ᱡᱟᱭᱜᱟ ᱡᱟᱭᱜᱟ ᱠᱚᱨᱮ ᱠᱮᱱᱮᱞ ᱨᱮᱭᱟᱜ ᱥᱩᱵᱤᱫᱷᱟ ᱛᱟᱦᱮᱱ ᱛᱟᱭ ᱟᱯᱮ ᱥᱮᱫ ᱫᱚ ᱠᱮᱱᱮᱞ ᱨᱮᱭᱟᱜ ᱥᱩᱵᱤᱫᱷᱟ ᱢᱮᱱᱟᱜ-ᱟ?
ᱦᱩᱸ ᱠᱮᱱᱮᱞ ᱠᱚ ᱢᱮᱱᱟᱜ-ᱟ ᱜᱟᱰᱟ ᱠᱚ ᱢᱮᱱᱟᱜ-ᱟ ᱟᱨ ᱚᱱᱠᱟ ᱯᱟᱭ ᱜᱟᱰᱟ ᱠᱷᱚᱱ ᱥᱩᱵᱤᱫᱷᱟ ᱦᱚᱸᱠᱚ ᱮᱢ ᱟᱠᱟᱜ ᱜᱮ ᱜᱟᱰᱟ ᱠᱷᱚᱱ ᱫᱟᱜ ᱨᱟᱠᱟᱵᱚᱜ-ᱟ ᱚᱱᱟ ᱵᱟᱹᱫᱽ ᱠᱚᱨᱮ ᱚᱱᱟ ᱛᱮᱢ ᱪᱤᱠᱟᱹ ᱫᱟᱲᱮᱭᱟᱜ-ᱟ
ᱚᱸ
ᱦᱮᱸ
ᱛᱚᱵᱮ ᱛᱚ ᱚᱸᱰᱮ ᱠᱚᱨᱮ ᱡᱟᱦᱟᱱᱟᱜ ᱥᱚᱢᱚᱥᱥᱟ ᱠᱚ ᱡᱟᱦᱟᱱᱟᱜ ᱢᱟᱱᱮ ᱥᱳᱥᱟᱞ ᱤᱥᱩ ᱠᱚ ᱡᱟᱦᱟᱱᱟᱜ ᱢᱮᱱᱟᱜ-ᱟ ᱚᱱᱛᱮ ᱟᱯᱮ ᱟᱛᱳ ᱥᱮᱱᱟᱜ ᱚᱱᱛᱮ ᱱᱟᱜ
ᱵᱟᱝ ᱚᱱᱠᱟᱱᱟᱜ ᱱᱤᱛᱚᱜ ᱢᱟ ᱤᱥᱩ ᱠᱚᱢᱟ ᱵᱟᱹᱱᱩᱜ-ᱟ᱾
ᱵᱟᱹᱪᱩᱜ-ᱟ
ᱦᱩᱸ
ᱦᱮᱸ ᱢᱟᱱᱮ ᱰᱤᱞᱤ ᱞᱟᱭᱯᱷ ᱢᱚᱡᱽ ᱜᱮ
ᱦᱳᱭ
ᱦᱩᱸ ᱟᱨ ᱮᱢᱱᱤ ᱱᱮᱴᱣᱟᱨᱠ ᱯᱨᱚᱵᱞᱮᱢ ᱠᱚ ᱪᱮᱫ ᱞᱮᱠᱟ?
ᱦᱳᱭ ᱱᱮᱛᱟᱨ ᱫᱟᱜ ᱦᱩᱰᱩᱨ ᱵᱤᱡᱽᱞᱤ ᱠᱷᱟᱱ ᱚᱠᱟ ᱡᱚᱠᱷᱚᱱ ᱴᱟᱣᱟᱨ ᱠᱚ ᱠᱷᱟᱨᱟᱯᱚᱜ-ᱟ ᱥᱮ ᱮᱱᱠᱷᱟᱱ ᱫᱚ ᱫᱚᱢᱮ ᱞᱮ ᱯᱨᱚᱵᱞᱮᱚᱢᱚᱜ-ᱟ ᱱᱮᱴ ᱠᱚ ᱵᱟᱭ ᱪᱟᱞᱟᱜ-ᱟ ᱱᱮᱴᱣᱟᱨᱠ ᱤᱭᱟᱹ ᱤᱥᱚᱜ-ᱟ
ᱚ
ᱦᱚᱸ
ᱟᱨ ᱠᱟᱨᱮᱱᱴ ᱦᱚᱸ ᱵᱟᱝ ᱛᱟᱦᱮᱱᱟ ᱟᱹᱰᱤ ᱜᱷᱟᱹᱲᱤᱡ
ᱦᱮᱸ ᱦᱚᱸ ᱵᱟᱝᱜᱮ ᱠᱟᱨᱮᱱᱴ ᱫᱚ ᱦᱮᱡ ᱫᱚ ᱦᱤᱡᱩᱜ ᱜᱮᱭᱟ ᱮᱥᱮ ᱵᱟᱹᱛ ᱵᱟᱝ ᱠᱟᱱᱟ ᱠᱟᱨᱮᱱᱴ ᱵᱟᱭ ᱦᱤᱡᱩᱜ ᱠᱷᱟᱱ ᱟᱹᱰᱤ ᱟᱸᱞᱮ ᱢᱩᱥᱠᱤᱞᱚᱜ-ᱟ ᱛᱟᱭᱚᱢ ᱚᱱᱟ ᱥᱳᱞᱟᱨ ᱠᱚᱠᱚ ᱯᱷᱤᱴᱤᱝ ᱠᱟᱜ-ᱟ ᱛᱚ ᱚᱱᱟ ᱠᱚᱛᱮ ᱞᱮ
ᱦᱮᱸ ᱚ ᱥᱳᱞᱟᱨ ᱥᱳᱞᱟᱨ ᱛᱮ ᱦᱩ
ᱦᱚᱸ
ᱦᱮᱸ ᱦᱮᱸ ᱥᱳᱞᱟᱨ ᱛᱮᱦᱚᱸ ᱵᱷᱟᱹᱜᱤ ᱜᱮ ᱫᱚᱢᱮ ᱦᱚᱲ ᱟᱫᱚ ᱥᱳᱞᱟᱨ ᱛᱮᱜᱮ ᱵᱷᱟᱹᱜᱤ ᱱᱤᱡᱮᱠᱮ ᱟᱨᱚ ᱢᱟᱱᱮ ᱟᱯᱰᱮᱴ ᱠᱟᱱᱟ ᱠᱚ ᱢᱟᱱᱮ ᱥᱳᱞᱟᱨ ᱛᱮᱜᱮ ᱫᱚᱢᱮ ᱠᱤᱪᱷᱩ ᱠᱚ ᱠᱚᱨᱟᱣ ᱮᱫᱟ
ᱦᱮᱸ
ᱟᱨ ᱚᱱᱛᱮ ᱪᱮᱫ ᱞᱮᱠᱟ ᱫᱟᱨᱮ ᱱᱟᱹᱲᱤ ᱠᱚ ᱫᱚᱢᱮ ᱢᱮᱱᱟᱜ-ᱟ ᱥᱮ
ᱦᱳᱭ ᱢᱮᱱᱟᱜ ᱜᱮᱭᱟ ᱫᱟᱨᱮ ᱠᱚ ᱢᱮᱱᱟᱜᱼᱟ ᱵᱩᱨᱩ ᱠᱚ ᱢᱮᱱᱟᱜᱼᱟ ᱚᱱᱛᱮ ᱥᱩᱨ ᱨᱮᱜᱮ ᱢᱮᱱᱟᱜᱼᱟ᱾
ᱥᱩᱨ ᱨᱮᱜᱮ ᱢᱮᱱᱟᱜᱼᱟ ᱵᱟᱝ?
ᱦᱩᱸ᱾
ᱛᱟᱦᱚᱞᱮ ᱛᱚ ᱚᱝᱠᱟ ᱫᱚ ᱞᱚᱞᱚ ᱵᱩᱡᱷᱟᱜ ᱛᱮ ᱢᱚᱱᱮ ᱦᱳᱭ?
ᱞᱚᱞᱚ ᱫᱚ ᱵᱩᱡᱷᱟᱹᱜ ᱜᱮᱭᱟ ᱪᱤᱠᱟᱹᱭᱟ᱾ ᱫᱟᱨᱮ ᱠᱚᱨᱮ ᱜᱮ ᱩᱢᱩᱞ ᱟᱨ ᱯᱟᱝᱠᱷᱟ ᱠᱚ ᱢᱮᱱᱟᱜ ᱠᱷᱟᱱ ᱯᱟᱝᱠᱷᱟ ᱠᱩᱞᱟᱹᱨ ᱠᱚ ᱛᱟᱦᱮᱸᱱᱟ ᱚᱱᱛᱮ᱾
ᱦᱚᱸ᱾ ᱦᱮᱸ ᱵᱮᱥᱜᱮ ᱛᱚᱵᱮ ᱮᱵᱟᱨᱮ
ᱦᱤᱛᱚᱜ ᱫᱚ ᱮᱱᱠᱷᱟᱱ ᱟᱹᱵᱤᱱ ᱫᱚ ᱚᱲᱟᱜ ᱨᱮᱜᱮ?
ᱦᱮᱸ ᱚᱲᱟᱜ ᱨᱮᱜᱮ ᱚᱲᱟᱜ ᱠᱷᱚᱡ ᱜᱮ ᱨᱚᱲ ᱦᱩᱭᱩᱜ ᱠᱟᱱᱟ, ᱟᱫᱚ ᱱᱤᱭᱟᱹ ᱠᱷᱱ ᱧᱟᱢ ᱠᱟᱱ ᱛᱮ ᱱᱤᱭᱟᱹ ᱠᱷᱟᱡ ᱜᱮ ᱠᱟᱨᱭᱟ ᱮᱯ ᱠᱷᱚᱡ ᱜᱮ ᱨᱚᱲ ᱵᱟᱲᱟ ᱦᱩᱭᱩᱜ ᱠᱟᱱᱟ, ᱡᱚᱠᱷᱚᱱ ᱥᱩᱵᱤᱫᱟᱭ ᱮᱢᱚᱜ ᱠᱟᱱᱟ ᱠᱚ ᱡᱚᱠᱷᱚᱱ ᱛᱟᱯᱚᱨ ᱟᱸ ᱡᱮᱢᱚᱱ ᱟᱵᱮᱱ ᱥᱟᱛᱮ ᱞᱟᱦᱟᱛᱮ ᱢᱟᱱᱮ ᱨᱚᱲ ᱵᱟᱝ ᱦᱩᱭ ᱵᱟᱲᱟᱣ ᱠᱟᱱ ᱛᱟᱦᱮᱸᱱᱟ ᱱᱚᱜᱼᱚᱭ ᱱᱤᱭᱟᱹ ᱮᱯ ᱛᱷᱨᱩ ᱛᱮ ᱨᱚᱲ ᱦᱩᱭᱩᱜ ᱠᱟᱱᱟ ᱛᱤᱱᱟᱹᱜ ᱵᱷᱟᱜᱤ ᱡᱤᱱᱤᱥ᱾
ᱦᱳᱭ ᱟᱹᱰᱤ ᱱᱟᱯᱟᱭ ᱯᱞᱟᱴᱯᱷᱚᱨᱚᱢ ᱠᱚ ᱵᱮᱱᱟᱣ ᱠᱟᱜᱼᱟ᱾
ᱦᱮᱸ ᱛᱚ ᱟᱠᱚ ᱞᱟᱹᱜᱤᱫ ᱢᱚᱸᱡ ᱜᱮ ᱵᱩᱡᱩᱜ ᱠᱟᱱᱟ ᱛᱟᱨᱯᱚᱨ ᱞᱟᱦᱟ ᱥᱮᱫ ᱦᱚᱸ ᱟᱨᱚ ᱡᱟᱦᱟᱸᱱᱟᱜ ᱥᱩᱵᱤᱫᱟ ᱠᱚ ᱮᱢᱚᱜ ᱟᱠᱚ᱾ ᱢᱮᱱ ᱫᱟᱠᱚ ᱛᱚ ᱚᱱᱟ ᱠᱚᱦᱚᱸ ᱠᱚᱨᱟᱣ ᱦᱩᱭᱩᱜᱼᱟ᱾
ᱦᱳᱭ᱾
ᱦᱩᱸ ᱦᱩᱸ ᱟᱨ
ᱟᱹᱵᱤᱱ ᱫᱚ ᱦᱟᱸᱜ ᱚᱱᱟ ᱢᱟ ᱵᱟᱞᱟᱝ ᱤᱭᱟᱹ ᱞᱮᱱᱟ, ᱟᱹᱵᱤᱱ ᱫᱚ ᱚᱠᱟ ᱤᱭᱟᱹ ᱠᱚᱱ ᱦᱟᱸᱜ
ᱚᱱᱟ ᱠᱚᱫᱚ ᱞᱟᱹᱭ ᱱᱤᱭᱟᱹᱨᱮ ᱵᱟᱝ ᱡᱩᱛᱩᱜᱼᱟ ᱦᱮᱸ᱾ ᱦᱮᱸ᱾
ᱦᱚᱸ᱾
ᱟᱪᱪᱷᱟ ᱚᱸᱰᱮ ᱚᱱᱛᱮ ᱫᱚ ᱤᱭᱟᱹ ᱠᱩ ᱦᱩᱭ ᱵᱟᱲᱟᱜ ᱛᱮ ᱡᱟᱛᱨᱟ ᱠᱚ ᱱᱟᱭᱤᱴ ᱯᱨᱳᱜᱨᱟᱢ ᱠᱩ?
ᱦᱚᱸ ᱱᱚᱛᱮ ᱨᱮᱦᱚᱸ ᱦᱩᱭᱩᱜᱼᱟ ᱡᱟ ᱥᱚᱦᱨᱟᱭ ᱠᱚᱨᱮ᱾
ᱦᱩᱸ᱾
ᱥᱚᱦᱨᱟᱭ ᱨᱮ ᱚᱱᱟ ᱤᱭᱟᱹᱞᱮ ᱰᱨᱟᱢᱟᱭᱟᱞᱮ ᱰᱟᱱᱥ ᱟᱞᱮ
ᱟᱪᱪᱷᱟ ᱪᱷᱟ ᱴᱷᱤᱠ ᱜᱮᱭᱟ᱾ ᱚ ᱛᱟᱦᱞᱮ ᱤᱭᱟᱹ ᱥᱚᱢᱚᱭ ᱛᱚ ᱦᱩᱞ ᱢᱟᱦᱟ ᱥᱚᱢᱚᱭ ᱯᱨᱳᱜᱨᱟᱢ ᱦᱩᱭᱩᱜ ᱛᱟᱯᱮ ᱜᱮ?
ᱦᱮᱸ ᱥᱚᱦᱨᱟᱭ ᱨᱮᱜᱮ ᱚᱱᱠᱟ ᱯᱨᱳᱜᱨᱟᱢ ᱫᱚᱦᱚ ᱠᱟᱜᱼᱟ ᱟᱨ ᱡᱟᱱᱩᱣᱟᱨᱤ ᱢᱟᱥᱚ ᱨᱮ ᱱᱟᱜ ᱟᱞᱮ ᱩᱱ ᱡᱚᱠᱷᱚᱱ ᱴᱩᱥᱩ ᱯᱟᱛᱟ ᱠᱚᱞᱮ ᱯᱨᱳᱜᱨᱟᱢ ᱠᱚᱞᱮ ᱫᱚᱦᱚᱭᱟ᱾
ᱦᱳᱭ᱾ ᱟᱪᱪᱷᱟ ᱢᱟ ᱛᱟᱦᱚᱞᱮ ᱦᱮᱸ ᱥᱚᱢᱚᱭ ᱦᱩᱭᱱᱟ ᱯᱷᱤᱨ ᱦᱟᱸᱜ ᱟᱨᱚ ᱦᱟᱸᱜ ᱨᱚᱲ ᱨᱚᱯᱚᱲ ᱦᱩᱭᱩᱜᱼᱟ ᱦᱟᱸᱜ ᱦᱮᱸ᱾
ᱚ ᱦᱚᱸ᱾
ᱠᱚᱨᱚᱱ ᱥᱚᱢᱚᱭ ᱦᱩᱭᱱᱟ ᱛᱚ᱾
ᱦᱚᱸ ᱟᱨ ᱟᱨ ᱟᱹᱞᱤᱧ ᱢᱟ ᱦᱟᱸᱜ ᱠᱟᱹᱡ ᱦᱟᱸᱜ ᱜᱟᱭᱰᱮᱱ ᱥᱟᱜ ᱮᱢᱟᱞᱤᱧ ᱵᱤᱱ ᱦᱟᱸᱜ᱾
ᱦᱮᱸ ᱦᱮᱸ ᱡᱟᱹᱨᱩᱲ ᱡᱟᱹᱨᱩᱲ ᱢᱟ ᱛᱟᱦᱚᱞᱮ ᱦᱮᱸ᱾
ᱦᱟᱸ ᱦᱟᱸ ᱵᱟᱭ ᱟᱯᱮ ᱤᱭᱟᱹ